ᱡᱚᱦᱟᱨ ᱜᱮ ᱜ
ᱦᱮᱸ ᱜᱚᱢᱠᱮ ᱡᱚᱦᱟᱨ ᱜᱮ ᱛᱚᱵᱮ ᱜᱚᱢᱠᱮ ᱤᱧᱟᱹᱜ ᱨᱚᱲ ᱚᱠᱟᱞᱮᱠᱟ ᱟᱸᱡᱚᱢᱚᱜ ᱠᱟᱱᱟ
ᱦᱳᱭ ᱟᱹᱰᱤ ᱪᱮᱴᱦᱷᱟ ᱪᱮᱴᱴᱦᱟᱜ ᱜᱮ ᱟᱸᱡᱚᱢᱚᱜ ᱠᱟᱱᱟ
ᱟᱪᱪᱷᱟ ᱜᱚᱝᱠᱮ ᱟᱢᱟᱜ ᱨᱚᱲ ᱦᱚᱸ ᱟᱹᱰᱤ ᱪᱮᱦᱚᱨᱟ ᱜᱮ ᱟᱸᱡᱚᱢᱚᱜ ᱠᱟᱱᱟ ᱮᱠᱫᱚᱢ ᱴᱟᱲᱟᱝ ᱴᱟᱲᱟᱝ ᱮᱱᱠᱷᱟᱱ ᱫᱚ ᱜᱚᱢᱠᱮ ᱵᱮᱥ ᱵᱟᱲᱟ ᱜᱮᱛᱚ ᱢᱮᱱᱟᱜ ᱟᱠᱟᱫ ᱢᱮᱭᱟ
ᱦᱳᱭ ᱱᱤᱛᱚᱜ ᱫᱚ ᱱᱟᱯᱟᱭ ᱵᱟᱲᱟ ᱜᱮᱛᱚ ᱟᱵᱤᱱ ᱜᱮ ᱚᱠᱟᱞᱮᱠᱟ ᱢᱮᱱᱟᱜ ᱵᱤᱱᱟ
ᱦᱳᱭ ᱜᱚᱢᱠᱮ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟᱹ ᱵᱮᱥ ᱜᱮ ᱢᱮᱱᱟᱜ ᱟᱠᱟᱫ ᱞᱤᱧᱟᱹ ᱠᱷᱟᱱ ᱟᱫᱚ ᱜᱚᱝᱠᱮ ᱚᱲᱟᱜ ᱠᱚᱨᱮᱱ ᱥᱟᱱᱟᱢ ᱦᱚᱲ ᱠᱚᱜᱮ ᱱᱟᱯᱟᱭ ᱜᱮᱛᱚ ᱢᱮᱱᱟᱜ ᱟᱠᱟᱫ ᱠᱚᱣᱟ
ᱦᱳᱭ ᱚᱲᱟᱜ ᱠᱚᱨᱮ ᱦᱚᱸ ᱥᱟᱱᱟᱢ ᱦᱚᱲᱜᱮ ᱱᱤᱛᱚᱜ ᱫᱚ ᱱᱟᱯᱟᱭ ᱵᱟᱲᱟ ᱜᱮᱛᱚ ᱟᱪᱪᱷᱟ ᱚᱱᱠᱟᱱᱟᱜ ᱠᱳᱱᱳ ᱚᱥᱩᱵᱤᱫᱟ ᱫᱚ ᱟᱹᱣᱨᱤᱜᱼᱟ ᱛᱚ
ᱟᱪᱪᱷᱟ ᱚᱱᱟᱜᱮ ᱜᱚᱝᱠᱮ ᱪᱚᱴ ᱪᱟᱸᱫᱩᱣᱟᱜ ᱫᱟᱭᱟ ᱵᱚᱸᱜᱟᱛᱮ ᱥᱟᱱᱟᱢ ᱡᱩᱫᱤ ᱱᱟᱯᱟᱭ ᱜᱮ ᱛᱟᱦᱮᱸ ᱞᱮᱱ ᱠᱷᱟᱱ ᱜᱮ ᱜᱚᱝᱠᱮ ᱱᱟᱯᱟᱭᱚᱜᱼᱟ ᱦᱳᱭᱥᱮ ᱜᱚᱝᱠᱮ ᱛᱚᱵᱮ ᱜᱚᱝᱠᱮ ᱟᱸ ᱟᱯᱮ ᱥᱮᱱᱟᱜ ᱦᱚᱭ ᱦᱤᱸᱥᱤᱫ ᱠᱚᱫᱚ ᱚᱠᱟᱞᱮᱠᱟ ᱫᱟᱜ ᱡᱟᱹᱲᱤ ᱠᱚ ᱚᱠᱟ ᱞᱮᱠᱟ
ᱟᱪᱪᱷᱟ ᱦᱳᱭ ᱱᱮᱛᱟᱨ ᱫᱤᱱ ᱫᱚ ᱪᱟᱹᱥᱤ ᱫᱤᱱ ᱛᱚ ᱫᱟᱜ ᱡᱟᱹᱲᱤ ᱫᱚ ᱡᱟᱹᱯᱩᱫ ᱠᱮᱫᱟᱭ ᱦᱚᱞᱟ ᱵᱟᱨᱥᱤᱧ ᱫᱚ ᱵᱷᱟᱹᱜᱤ ᱜᱮ ᱡᱟᱹᱯᱩᱫ ᱠᱮᱫᱟᱭ ᱛᱚ ᱱᱚᱣᱟ ᱡᱟᱹᱯᱩᱫ ᱨᱮᱜᱮ ᱟᱞᱮ ᱥᱮᱱ ᱫᱚ ᱪᱟ ᱪᱟᱥ ᱠᱟᱹᱢᱤ ᱠᱚᱠᱚ ᱞᱟᱜᱟᱣ ᱠᱟᱱᱟ ᱟᱯᱮ ᱥᱮᱱ ᱫᱚ ᱪᱮᱫ ᱞᱮᱠᱟ ᱪᱟᱥ ᱠᱟᱹᱢᱤ ᱠᱚ
ᱦᱳᱭ ᱜᱚᱝᱠᱮ ᱟᱞᱮ ᱥᱮᱱ ᱫᱚ ᱱᱚᱜᱼᱚᱭ ᱱᱤᱛᱚᱜ ᱡᱟᱦᱟᱸ ᱫᱚ ᱦᱳᱲᱩ ᱮᱨ ᱦᱩᱭᱩᱜ ᱠᱟᱱᱟ ᱟᱯᱷᱚᱨ ᱵᱟᱠᱷᱨᱟᱛᱮ ᱪᱮᱫᱟᱜ ᱥᱮ ᱢᱟᱲᱟᱝ ᱨᱮᱫᱚ ᱵᱟᱭ ᱫᱟᱜ ᱟᱠᱟᱫᱟ ᱱᱚᱜᱼᱚᱭ ᱦᱟᱞᱤ ᱦᱟᱞᱤ ᱜᱮ ᱫᱟᱜ ᱟᱠᱟᱫᱟ ᱟᱨ ᱠᱷᱮᱛ ᱠᱚᱞᱮ ᱯᱟᱲᱟᱜ ᱡᱟᱣᱨᱟᱭᱮᱜᱼᱟ ᱞᱚᱥᱚᱫ ᱦᱩᱭᱩᱜᱼᱟ ᱪᱮᱫᱟᱜ ᱥᱮ ᱢᱟᱲᱟᱝ ᱨᱮᱫᱚ ᱚᱱᱠᱟ ᱵᱟᱭ ᱫᱟᱜ ᱟᱠᱟᱫᱟ ᱟᱨ ᱱᱤᱛᱚᱜ ᱦᱚᱸ ᱚᱱᱠᱟ ᱠᱷᱮᱛ ᱠᱚᱨᱮ ᱫᱚ ᱵᱟᱝ ᱡᱟᱣᱨᱟᱜ ᱠᱟᱱᱟ ᱫᱟᱜ ᱥᱮ ᱚᱱᱟ ᱠᱚᱫᱚᱞᱮ ᱯᱟᱲᱟᱜ ᱡᱟᱣᱨᱟ ᱠᱟᱜ ᱠᱟᱱᱟ ᱟᱯᱮ ᱥᱮᱫ ᱫᱚ
ᱚᱻ ᱟᱞᱮ ᱥᱮᱱ ᱫᱚ ᱜᱚᱝᱠᱮ ᱱᱟᱥᱮ ᱢᱟᱲᱟᱝ ᱜᱮᱭᱟ ᱠᱚ ᱪᱮᱫᱟᱜ ᱥᱮ ᱟᱞᱮ ᱥᱮᱱ ᱫᱚ ᱢᱟᱲᱟᱝ ᱛᱮᱦᱚᱸ ᱫᱟᱜ ᱵᱟᱲᱟ ᱞᱮᱫᱟ ᱟᱫᱚ ᱚᱱᱟ ᱧᱮᱞ ᱵᱟᱲᱟ ᱠᱟᱛᱮᱫ ᱜᱮ ᱟᱯᱷᱚᱨ ᱠᱚ ᱥᱮ ᱛᱚᱨᱟ ᱠᱚᱫᱚ ᱠᱚ ᱢᱟᱲᱟᱝ ᱛᱮᱠᱚ ᱮᱨ ᱵᱟᱲᱟᱣ ᱠᱟᱫᱟ ᱛᱚ ᱚᱱᱟ ᱠᱚᱜᱮ ᱱᱤᱛᱚᱜ ᱫᱚ ᱦᱩᱭ ᱠᱟᱱᱟ ᱟᱫᱚ ᱚᱱᱟ ᱛᱮᱜᱮ ᱠᱷᱮᱛ ᱠᱚ ᱯᱟᱲᱟᱜ ᱵᱟᱲᱟ ᱦᱩᱭᱩ ᱠᱟᱱᱟ ᱛᱚᱞᱟ ᱛᱩᱫ ᱜᱮ ᱱᱚᱜᱼᱚᱭ ᱵᱟᱠᱤ ᱦᱮᱱᱟᱜ ᱼᱟ ᱛᱚᱞᱟ ᱛᱩᱫ ᱠᱟᱛᱮ ᱮᱠᱟᱞ ᱛᱮ ᱨᱚᱦᱚᱭ ᱨᱮ ᱟᱬᱜᱚ ᱞᱮᱱ ᱠᱷᱟᱱ ᱜᱮ ᱦᱩᱭᱩᱜᱼᱟ ᱪᱟᱜ ᱥᱮ ᱦᱚᱞᱟ ᱵᱟᱨ ᱥᱤᱧ ᱜᱟᱱ ᱫᱚ ᱯᱨᱟᱭ ᱜᱮ ᱫᱟᱜ ᱞᱮᱜ ᱚᱱᱟ ᱨᱮᱜᱮ ᱟᱞᱮᱭᱟᱜ ᱫᱟᱜ ᱠᱚᱫᱚ ᱦᱩᱭ ᱠᱟᱱᱟ
ᱟᱪᱪᱷᱟ ᱟᱹᱰᱤ ᱱᱟᱯᱟᱭ ᱜᱚᱝᱠᱮ ᱛᱚᱵᱮ ᱟᱯᱮ ᱥᱮᱫ ᱫᱚ ᱠᱷᱮᱛ ᱵᱟᱹᱭᱦᱟᱹᱲ ᱠᱚᱨᱮ ᱫᱚ ᱫᱟᱜ ᱠᱚᱫᱚ ᱡᱟᱣᱨᱟ ᱠᱟᱱ ᱜᱮᱭᱟ ᱥᱮ ᱪᱟᱯᱮ ᱠᱟᱱ ᱜᱮᱭᱟ ᱟᱯᱮ ᱥᱮᱫ ᱫᱚ ᱟᱞᱮ ᱥᱮᱫ ᱫᱚ ᱜᱚᱝᱠᱮ ᱢᱤᱫ ᱪᱷᱚᱴ ᱫᱟᱜ ᱡᱟᱣᱨᱟ ᱚᱠᱛᱮ ᱦᱚᱸ ᱚᱱᱠᱟ ᱫᱚ ᱪᱟᱥ ᱵᱟᱝ ᱦᱩᱭᱩᱜ ᱜᱮᱭᱟ ᱛᱤᱱ ᱵᱷᱳᱨ ᱯᱩᱠᱷᱨᱤ ᱠᱚ ᱵᱟᱝ ᱯᱮᱨᱮᱡᱚᱜ ᱠᱷᱟᱱ ᱚᱱᱟ ᱥᱟᱶᱛᱮ ᱢᱤᱫ ᱪᱷᱚᱴ ᱡᱟᱦᱟᱸ ᱠᱷᱮᱛ ᱵᱟᱹᱭᱦᱟᱹᱲ ᱠᱚᱨᱮ ᱫᱟᱜ ᱡᱟᱣᱨᱟᱜᱼᱟ ᱚᱱᱟ ᱡᱟᱣᱨᱟ ᱠᱟᱛᱮᱫ ᱢᱤᱫ ᱪᱷᱚᱴ ᱮ ᱚᱨᱟ ᱚᱛ ᱦᱟᱥᱟᱨᱮ ᱛᱟᱯᱚᱨᱮ ᱟᱨᱚ ᱢᱤᱫ ᱡᱟᱠᱟ ᱡᱟᱦᱟᱸ ᱫᱚᱭ ᱫᱟᱜᱟ ᱚᱱᱟ ᱡᱮᱠᱷᱟᱜ ᱨᱮᱜᱮ ᱟᱞᱮ ᱫᱚᱞᱮ ᱞᱚᱥᱚᱫ ᱛᱟᱦᱮᱸᱱᱟ ᱪᱮᱫᱟᱜ ᱥᱮ ᱢᱤᱫ ᱪᱷᱚᱴ ᱚᱛ ᱦᱟᱥᱟ ᱨᱮᱫᱚᱭ ᱚᱨ ᱜᱮᱭᱟ ᱫᱟᱜ ᱛᱟᱨᱯᱚᱨᱮ ᱟᱞᱮ ᱫᱚᱞᱮ ᱥᱤ ᱛᱟᱦᱮᱸᱱᱟ ᱟᱨ ᱞᱮ ᱞᱚᱥᱚᱫ ᱠᱟᱛᱮᱜ ᱟᱞᱮ ᱫᱚ ᱦᱩᱲᱩ ᱠᱚᱞᱮ ᱨᱚᱦᱚᱭ ᱛᱟᱦᱮ‍ᱸᱱᱟ ᱟᱯᱮ ᱥᱮᱫ ᱫᱚ ᱜᱚᱝᱠᱮ ᱚᱠᱟᱞᱮᱠᱟ
ᱦᱳᱭ ᱟᱞᱮᱥᱮᱫ ᱦᱚᱸ ᱚᱱᱠᱟᱜ ᱜᱮ ᱢᱤᱫ ᱡᱚᱠᱷᱟ ᱡᱩᱫᱤ ᱮ ᱱᱚᱣᱟ ᱯᱩᱠᱷᱨᱤ ᱠᱚᱥᱮᱱ ᱥᱮ ᱜᱟ. ᱰᱭᱟᱹ ᱠᱚ ᱡᱩᱫᱤ ᱵᱟᱝ ᱯᱮᱨᱮᱡᱚᱜᱼᱟ ᱛᱟᱦᱚᱞᱮ ᱠᱷᱟᱱ ᱫᱚ ᱚᱱᱟ ᱵᱟᱹᱭᱦᱟᱹᱲ ᱨᱮᱦᱚᱸ ᱫᱟᱜ ᱢᱟᱱᱮ ᱵᱟᱝ ᱛᱤᱸᱜᱩᱱ ᱞᱟᱹᱜᱤᱫᱚᱜ ᱜᱮᱭᱟ ᱟᱫᱚ ᱱᱤᱭᱟᱹ ᱵᱟᱨ ᱫᱚ ᱜᱚᱝᱠᱮ ᱵᱷᱟᱹᱜᱤ ᱜᱮ ᱫᱟᱜ ᱟᱠᱟᱫ ᱞᱮᱭᱟ ᱚᱱᱟ ᱛᱮᱜᱮ ᱢᱟᱱᱮ ᱪᱷᱟᱲᱟ ᱪᱷᱟᱲᱟ ᱢᱟᱲᱟᱝ ᱛᱮ ᱫᱟᱜ ᱟᱠᱟᱫᱟᱭ ᱟᱨ ᱦᱚᱞᱟ ᱵᱟᱨ ᱥᱤᱧ ᱜᱟᱱ ᱫᱚ ᱵᱷᱟᱹᱜᱤ ᱜᱮ ᱫᱟᱜ ᱠᱟᱫᱟᱭ ᱱᱤᱭᱟᱹ ᱨᱮᱜᱮ ᱯᱮᱨᱮᱡ ᱟᱠᱟᱱ ᱛᱟᱞᱮᱭᱟ ᱟᱫᱚ ᱪᱟᱥ ᱞᱟᱹᱜᱤᱫ ᱫᱚ ᱟᱨᱟᱢ ᱥᱮ ᱱᱤᱛᱚᱜ ᱫᱚᱞᱮ ᱫᱷᱩᱨᱟᱹᱣ ᱠᱟᱱ ᱜᱮᱭᱟ ᱛᱚ
ᱟᱪᱪᱷᱟ ᱱᱟᱯᱟᱭ ᱜᱮ ᱜᱚᱝᱠᱮ ᱟᱞ ᱥᱮᱫ ᱫᱚ ᱱᱚᱜᱼᱚᱭ ᱢᱤᱫ ᱡᱮᱠᱷᱟ ᱜᱮᱭ ᱫᱟᱜ ᱟᱠᱟᱫᱟ ᱟᱨᱦᱚ ᱢᱤᱫ ᱡᱮᱠᱷᱟ ᱫᱟᱜ ᱨᱮ ᱠᱚᱭᱚᱜ ᱨᱮ ᱢᱮᱱᱟᱜ ᱟᱠᱟᱫ ᱞᱮᱭᱟ ᱟᱫᱚ ᱚᱱᱟ ᱠᱷᱟᱹᱛᱤᱨ ᱛᱮ ᱦᱚᱸᱜ-ᱚᱭ ᱱᱤᱛᱚᱜ ᱦᱮ ᱥᱚᱵᱽᱡᱤ ᱠᱚᱜᱮ ᱪᱟᱥ ᱦᱩᱭ ᱠᱟᱱᱟ ᱚᱱᱟ ᱠᱷᱟᱹᱛᱤᱨ ᱛᱮ ᱡᱟᱦᱟᱸ ᱫᱚ ᱚᱲᱟᱜ ᱨᱮ ᱡᱚᱢ ᱠᱷᱟᱹᱛᱤᱨ ᱛᱮᱜᱮ ᱥᱚᱵᱽᱡᱤ ᱠᱚ ᱪᱟᱥ ᱦᱩᱭ ᱠᱟᱱᱟ ᱯᱟᱴ ᱟᱲᱟᱜ ᱠᱷᱚᱱ ᱡᱷᱤᱸᱜᱟᱹ ᱠᱷᱚᱱ ᱯᱩᱨᱩᱞ ᱠᱷᱚᱱ ᱯᱚᱴᱚᱞ ᱠᱷᱚᱱ ᱠᱩᱸᱫᱽᱨᱤ ᱠᱷᱚᱱ ᱥᱮ ᱱᱚᱛᱮ ᱵᱮᱸᱜᱟᱲ ᱠᱚᱵᱮᱱ ᱞᱟᱹᱭ ᱥᱟᱶᱛᱮ ᱵᱷᱤᱱᱱᱰᱤ ᱠᱚ ᱵᱷᱚᱨ ᱵᱩᱴᱤ ᱠᱚᱦᱚᱸ ᱮ ᱪᱟᱥ ᱦᱩᱭᱩ ᱠᱟᱱᱟ ᱪᱮᱫᱟᱜ ᱥᱮ ᱱᱮᱛᱟᱨ ᱫᱚ ᱪᱟᱥ ᱫᱤᱱ ᱠᱟᱱᱟ ᱟᱵᱚ ᱥᱟᱱ ᱥᱟᱱᱛᱟᱲ ᱫᱚ ᱵᱟᱨᱦᱮ ᱥᱮᱫ ᱠᱟᱹᱢᱤ ᱫᱚ ᱵᱟᱵᱚᱱ ᱪᱟᱞᱟᱜ ᱜᱮᱭᱟ ᱟᱵᱚ ᱫᱚ ᱟᱵᱚᱣᱟᱜ ᱠᱷᱮᱛ ᱵᱟᱹᱛ ᱨᱮᱜᱮ ᱱᱮᱛᱟᱨ ᱫᱤᱱ ᱫᱚ ᱵᱚᱱ ᱠᱟᱹᱢᱤᱭᱟ ᱟᱯᱮᱥᱮᱫ ᱫᱚ ᱚᱠᱟ ᱞᱮᱠᱟ ᱜᱚᱝᱠᱮ ᱪᱟᱥ ᱜᱮᱭᱟ ᱯᱮ ᱥᱮ ᱵᱟᱝ ᱟᱱᱟᱡ ᱠᱚ ᱥᱚᱵᱽᱡᱤ ᱠᱚ
ᱦᱮᱸ ᱟᱞᱮ ᱥᱮᱱ ᱦᱚᱸ ᱥᱚᱵᱽᱡᱤ ᱠᱚᱠᱚ ᱪᱟᱥ ᱜᱮᱭᱟ ᱛᱚᱵᱮ ᱚᱱᱠᱟ ᱵᱮᱥᱤ ᱫᱚ ᱵᱟᱝᱠᱚ ᱪᱟᱥ ᱜᱮᱭᱟ ᱥᱩᱫᱩ ᱚᱲᱟᱜ ᱡᱚᱢ ᱥᱩᱢᱩᱝ ᱜᱮ ᱟᱨ ᱡᱟᱦᱟᱸᱭ ᱠᱚ ᱫᱟᱲᱮᱭᱟᱜ ᱠᱷᱟᱱ ᱫᱚ ᱩᱱᱠᱩ ᱫᱚ ᱵᱮᱵᱽᱥᱟ ᱦᱚᱸᱠᱚ ᱵᱮᱵᱽᱥᱟᱭ ᱜᱮᱭᱟ ᱡᱮᱢᱚᱱ ᱟᱞᱮ ᱥᱮᱱ ᱫᱚ ᱴᱟᱴᱟ ᱠᱚ ᱪᱟᱞᱟᱜ ᱜᱮᱭᱟ ᱴᱟᱴᱟ ᱫᱚ ᱟᱞᱮ ᱴᱷᱮᱱ ᱠᱷᱚᱱ ᱫᱚ ᱯᱟᱪᱟᱥ ᱠᱤᱞᱳᱢᱤᱴᱟᱨ ᱜᱟᱱ ᱦᱩᱭᱩᱜᱼᱟ ᱟᱫᱚ ᱚᱱᱟ ᱠᱷᱟᱹᱛᱤᱨ ᱛᱮ ᱴᱟᱴᱟ ᱵᱟᱡᱟᱨ ᱜᱮᱠᱚ ᱤᱫᱤᱭᱟ ᱟᱨ ᱚᱱᱠᱟ ᱜᱟᱹᱰᱤ ᱨᱮ ᱜᱟᱹᱰᱤ ᱠᱚᱨᱟᱣ ᱵᱟᱲᱟ ᱠᱟᱛᱮᱫ ᱤᱫᱤᱭ ᱜᱮᱭᱟ ᱠᱚ ᱵᱷᱟᱹᱜᱤ ᱜᱮ ᱦᱩᱭᱩᱜ ᱛᱟᱠᱚ ᱜᱮᱭᱟ ᱨᱳᱡᱽᱜᱟᱨ ᱛᱚᱵᱮ ᱥᱟᱱᱟᱢ ᱦᱚᱲ ᱞᱟᱹᱜᱤᱫ ᱥᱟᱱᱟᱢ ᱦᱚᱲ ᱫᱚ ᱚᱱᱠᱟ ᱫᱚ ᱵᱟᱝᱠᱚ ᱪᱟᱥ ᱫᱟᱲᱮᱭᱟᱜᱼᱟ ᱪᱮᱫᱟᱜ ᱥᱮ ᱠᱷᱮᱛ ᱦᱟᱥᱟ ᱚᱱᱠᱟ ᱵᱟᱹᱱᱩᱜ ᱛᱟᱠᱚᱣᱟ ᱡᱟᱦᱟᱸ ᱫᱚ ᱥᱚᱵᱽᱡᱤ ᱪᱟᱥ ᱞᱟᱹᱜᱤᱫ ᱛᱮ ᱛᱚᱵᱮ ᱤᱱᱠᱟᱹᱜᱮ ᱟᱞᱮ ᱥᱮᱱ ᱫᱚ ᱟᱞᱮ ᱠᱚ ᱫᱚ ᱚᱲᱟᱜ ᱡᱚᱢ ᱞᱟᱹᱜᱤᱫ ᱜᱮᱞᱮ ᱪᱟᱥ ᱜᱮᱭᱟ
ᱟᱪᱪᱷᱟ ᱜᱚᱝᱠᱮ ᱱᱟᱯᱟᱭ ᱠᱟᱛᱷᱟ ᱛᱚᱵᱮ ᱜᱚᱝᱠᱮ ᱟᱯᱮ ᱫᱚ ᱚᱲᱟᱜ ᱠᱚᱨᱮ ᱫᱚ ᱟᱯᱮᱭᱟᱜ ᱦᱟᱥᱟ ᱫᱚ ᱚᱠᱟ ᱞᱮᱠᱟᱱᱟᱜ ᱦᱟᱥᱟ ᱠᱟᱱᱟ ᱟᱨ ᱪᱮᱫ ᱠᱚᱯᱮ ᱡᱟᱹᱥᱛᱤ ᱞᱮᱠᱟ ᱛᱮ ᱯᱮ ᱪᱟᱥ ᱛᱟᱦᱮᱱ ᱜᱮᱭᱟ
ᱟᱪᱪᱷᱟ ᱟᱞᱮ ᱥᱮᱱ ᱫᱚ ᱡᱟᱹᱥᱛᱤ ᱢᱮᱱ ᱛᱮᱫᱚ ᱥᱚᱵᱽᱡᱤ ᱛᱮᱫᱚ ᱟᱞᱮ ᱫᱚ ᱵᱟᱝᱞᱮ ᱟᱠᱷᱨᱤᱧ ᱜᱮᱭᱟ ᱛᱚᱵᱮ ᱮᱴᱟᱜ ᱠᱚᱠᱚ ᱟᱹᱷᱨᱤᱧ ᱜᱮᱭᱟ ᱡᱮᱢᱚᱱ ᱥᱚᱵᱽᱡᱤ ᱨᱮᱫᱚ ᱱᱚᱣᱟ ᱡᱟᱦᱟᱸᱭ ᱵᱚᱨᱵᱚᱴᱤ ᱵᱷᱮᱱᱰᱤ ᱦᱮᱸ ᱯᱚᱴᱚᱞ ᱠᱚᱫᱚ ᱵᱟᱝᱠᱚ ᱪᱟᱥᱟ ᱠᱤᱱᱛᱩ ᱵᱚᱨᱵᱚᱴᱤ ᱟᱨ ᱵᱷᱤᱱᱰᱤ ᱠᱚᱦᱰᱟ ᱦᱚᱛᱚᱫ ᱯᱩᱨᱟᱹᱭ ᱠᱟᱞᱞᱟ ᱱᱤᱭᱟᱹ ᱠᱚᱜᱮ ᱵᱟᱹᱲᱛᱤ ᱠᱚᱫᱚ ᱪᱟᱥ ᱜᱮᱭᱟ ᱛᱟᱯᱚᱨᱮ ᱦᱩᱭᱩᱜ ᱠᱟᱱᱟ ᱡᱟᱦᱟᱸ ᱦᱩᱲᱩ ᱠᱚ ᱨᱟᱠᱟᱵ ᱵᱟᱲᱟ ᱠᱟᱛᱮᱫ ᱮ ᱛᱩᱨᱢᱩᱡᱽ ᱥᱮ ᱠᱷᱤᱨᱟ ᱦᱮ ᱤᱱᱟᱹ ᱠᱚᱜᱮ ᱚ ᱵᱮᱵᱽᱥᱟ ᱞᱟᱹᱜᱤᱫ ᱛᱮᱫ ᱠᱷᱤᱨᱟ ᱟᱨ ᱛᱚᱨᱩᱡ ᱜᱮ ᱡᱟᱹᱥᱛᱤ ᱠᱚ ᱪᱟᱥᱟ
ᱟᱪᱪᱷᱟ ᱜᱚᱝᱠᱮ ᱟᱹᱰᱤ ᱱᱟᱯᱟᱭ ᱮᱸ ᱟᱯᱮ ᱫᱚ ᱮ ᱛᱩᱨᱢᱩᱡᱽ ᱥᱮ ᱠᱷᱤᱨᱟ ᱠᱚᱯᱮ ᱪᱟᱥ ᱛᱟᱦᱮᱱ ᱜᱮᱭᱟ ᱟᱞᱮ ᱥᱮᱫ ᱦᱚᱸ ᱥᱚᱥᱟ ᱫᱚᱠᱚ ᱪᱟᱥ ᱜᱮᱭᱟ ᱛᱩᱞᱢᱩᱡ ᱫᱚ ᱵᱟᱠᱚ ᱪᱟᱥ ᱜᱮᱭᱟ ᱟᱨ ᱛᱩᱨᱢᱩᱡ ᱫᱚ ᱡᱚᱢ ᱨᱮᱦᱚᱸ ᱥᱤᱛᱩᱝ ᱫᱤᱱ ᱟᱹᱰᱤ ᱱᱟᱯᱟᱭ ᱵᱩᱡᱩᱜᱼᱟ ᱥᱤᱛᱩᱝ ᱨᱮ ᱡᱚᱢ ᱦᱚᱸ ᱱᱟᱯᱟᱭ ᱵᱩᱡᱩᱜ ᱜᱮᱭᱟ ᱛᱩᱨᱢᱩᱡᱽ ᱫᱚ ᱦᱳᱭᱥᱮ ᱛᱚᱵᱮ ᱜᱚᱝᱠᱮ ᱟᱯᱮ ᱥᱮᱫ ᱫᱚ ᱩᱫ ᱠᱚᱫᱚ ᱧᱟᱢᱚᱜ ᱜᱮᱭᱟ ᱥᱮ ᱵᱟᱝ ᱡᱮᱢᱚᱱ ᱵᱩᱥᱩᱵ ᱩᱫ ᱥᱟᱶᱛᱮ ᱚᱛ ᱩᱫ ᱯᱩᱴᱠᱟᱹ ᱠᱚ ᱥᱮ ᱢᱤᱥᱤᱪᱨᱤ ᱩᱫ ᱠᱚ ᱠᱩᱢᱵᱟᱹ ᱩᱫ ᱠᱚ ᱧᱟᱢᱚᱜ ᱜᱮᱭᱟ ᱚᱱᱟ ᱠᱚ ᱩᱫ ᱫᱚ ᱟᱯᱮ ᱥᱮᱫ ᱫᱚ ᱧᱟᱢᱚᱜ ᱜᱮᱭᱟ ᱥᱮ ᱵᱟᱝ ᱜᱚᱝᱠᱮ
ᱦᱳᱭ ᱟᱞᱮ ᱥᱮᱱ ᱫᱚ ᱵᱩᱨᱩ ᱟᱞᱮ ᱠᱷᱚᱱ ᱥᱩᱨ ᱜᱮᱭᱟ ᱡᱮ ᱵᱮᱥᱤ ᱵᱟᱝ ᱥᱟᱺᱜᱤᱧᱟ ᱢᱮᱱ ᱜᱟᱱᱚᱜᱼᱟ ᱵᱩᱨᱩ ᱡᱟᱯᱟᱜ ᱨᱮᱜᱮ ᱦᱮᱱᱟᱜ ᱞᱮᱭᱟ ᱛᱚᱵᱮ ᱚᱱᱠᱟ ᱫᱚ ᱵᱤᱨ ᱫᱚ ᱵᱟᱹᱱᱩᱜ ᱛᱟᱞᱮᱭᱟ ᱛᱚ ᱵᱩᱨᱩ ᱫᱚ ᱢᱮᱱᱟᱜ ᱛᱟᱞᱮᱭᱟ ᱟᱫᱚ ᱚᱸᱰᱮᱞᱮ ᱪᱟᱞᱟᱣ ᱵᱟᱲᱟᱜ ᱜᱮᱭᱟ ᱵᱩᱨᱩ ᱨᱮᱱᱟᱜ ᱩᱫ ᱠᱚ ᱧᱟᱢᱚᱜ ᱜᱮᱭᱟ ᱱᱮᱛᱟᱨ ᱫᱤᱱ ᱦᱚᱸ ᱱᱤᱛᱚᱜ ᱟᱨᱚ ᱫᱟᱜ ᱠᱮᱫᱟᱭ ᱚᱱᱟ ᱥᱟᱠᱟᱢ ᱠᱚ ᱯᱚᱪᱟ ᱵᱟᱲᱟ ᱞᱮᱱᱠᱷᱟᱱ ᱟᱨᱚ ᱚᱱᱟ ᱠᱚᱨᱮ ᱠᱷᱚᱱ ᱩᱫ ᱠᱚ ᱡᱟᱱᱟᱢᱚᱜ ᱜᱮᱭᱟ ᱟᱨ ᱩᱫ ᱠᱚᱫᱚ ᱟᱯᱮ ᱵᱩᱨᱩ ᱩᱫ ᱠᱚ ᱡᱚᱢ ᱵᱟᱲᱟ ᱟᱠᱟᱫ ᱜᱮᱭᱟ ᱵᱮᱱ ᱛᱚ
ᱦᱮᱸ ᱜᱚᱝᱠᱮ ᱵᱩᱨᱩ ᱩᱫ ᱠᱚᱫᱚᱞᱤᱧ ᱡᱚᱢ ᱵᱟᱲᱟ ᱟᱠᱟᱫ ᱜᱮᱭᱟ ᱟᱨ ᱡᱟᱦᱟᱸ ᱫᱚ ᱯᱩᱴᱠᱟᱹ ᱠᱚ ᱞᱟᱹᱭᱟ ᱥᱮ ᱟᱢᱟᱫᱟ ᱨᱚᱠᱚᱢ ᱩᱫ ᱠᱚ ᱢᱮᱱᱟᱜ ᱟᱠᱟᱫᱟ ᱩᱱᱟᱹᱜ ᱡᱟᱹᱥᱛᱤ ᱫᱚ ᱵᱟᱹᱞᱤᱧ ᱴᱷᱟᱹᱭᱠᱟᱹ ᱜᱮᱭᱟ ᱚᱠᱟ ᱚᱠᱟ ᱩᱫ ᱠᱚ ᱢᱮᱱᱟᱜ ᱟᱠᱟᱫᱟ ᱟᱨ ᱠᱤᱪᱷᱩ ᱠᱤᱪᱷᱩ ᱩᱫ ᱫᱚᱞᱤᱧ ᱴᱷᱤ ᱡᱚᱢ ᱛᱟᱦᱮᱱᱟ ᱟᱨ ᱟᱞᱮ ᱥᱮᱫ ᱥᱮ ᱩᱫᱽ ᱫᱚ ᱥᱚᱲᱮᱜᱮ ᱡᱟᱹᱥᱛᱤ ᱠᱚ ᱡᱚᱢᱟ ᱪᱮᱫᱟᱜ ᱥᱮ ᱡᱩᱫᱤ ᱱᱚᱝᱠᱟ ᱜᱮ ᱡᱟᱹᱯᱩᱫ ᱫᱟ ᱡᱟᱹᱯᱩᱫ ᱨᱮ ᱨᱮᱭᱟᱲ ᱨᱮᱭᱟᱲ ᱥᱳᱲᱮ ᱡᱚᱢ ᱨᱮᱜᱮ ᱨᱟᱹᱥᱠᱟᱹ ᱫᱚ ᱵᱩᱡᱩᱜ ᱛᱟᱦᱮᱸ ᱟᱯᱮ ᱥᱮᱫ ᱫᱚ ᱚᱠᱟ ᱞᱮᱠᱟ
ᱟᱞᱮ ᱥᱮᱫ ᱫᱚ ᱩᱫ ᱫᱚ ᱚᱱᱠᱟ ᱟᱹᱰᱤ ᱟᱞᱮ ᱥᱮᱫ ᱫᱚ ᱟᱢᱫᱟᱱᱤ ᱜᱮᱭᱟ ᱢᱟᱱᱮ ᱵᱮᱥᱤ ᱜᱮ ᱢᱮᱱᱟᱜ ᱠᱟᱫᱟ ᱚᱱᱠᱟ ᱫᱚ ᱢᱟᱱᱮ ᱵᱩᱨᱩ ᱥᱩᱨ ᱨᱮᱱ ᱦᱚᱲ ᱛᱚ ᱟᱫᱚ ᱩᱫ ᱠᱚᱫᱚ ᱦᱟᱢᱮᱥᱟ ᱞᱮ ᱧᱟᱢ ᱵᱟᱲᱟᱭ ᱜᱮᱭᱟ ᱟᱫᱚ ᱚᱱᱟ ᱛᱮᱦᱚᱸ ᱟᱹᱜᱩ ᱵᱟᱲᱟᱭ ᱜᱮᱭᱟᱞᱮ ᱡᱚᱠᱷᱚᱱ ᱱᱮᱛᱟᱨ ᱫᱤᱱ ᱫᱚ ᱦᱳᱭ ᱛᱳ ᱟᱭᱩ ᱥᱮᱛᱟᱜ ᱨᱮ ᱪᱟᱞᱟᱣ ᱜᱚᱫᱱᱟᱭ ᱫᱟᱹᱛᱟᱹᱱᱤ ᱥᱟᱠᱟᱢ ᱞᱟᱹᱭ ᱛᱮ ᱚᱱᱟ ᱪᱟᱞᱟᱣ ᱠᱟ ᱠᱟᱛᱮᱫ ᱱᱟᱥᱮ ᱢᱤᱫ ᱵᱟᱨ ᱩᱰᱩᱜ ᱦᱟᱞᱟᱝ ᱦᱟᱞᱟᱝ ᱜᱚᱜ ᱜᱮ ᱦᱟᱞᱟᱝ ᱠᱟᱛᱮ ᱟᱹᱜᱩ ᱠᱮᱫᱟ ᱚᱱᱟᱜᱮ ᱦᱮᱡ ᱠᱟᱛᱮ ᱩᱛᱩ ᱵᱟᱲᱟ ᱠᱟᱛᱮ ᱟᱫᱚ ᱡᱚᱢ ᱵᱟᱲᱟ ᱠᱟᱛᱮᱫ ᱪᱟᱥ ᱠᱟᱢᱤ ᱥᱮᱱ ᱞᱮ ᱪᱟᱞᱟᱜ ᱜᱮᱭᱟ
ᱟᱪᱪᱷᱟ ᱜᱚᱝᱠᱮ ᱟᱞᱮ ᱦᱚᱸ ᱩᱫ ᱥᱳᱲᱮ ᱢᱟᱞᱮ ᱠᱩᱥᱤᱭᱟᱜ ᱜᱮ ᱚᱱᱟ ᱥᱟᱶᱛᱮ ᱡᱟᱦᱟᱸ ᱫᱚ ᱚᱨ ᱛᱩᱜ ᱩᱫ ᱥᱮ ᱢᱤᱪᱤᱪᱨᱤ ᱩᱫ ᱠᱚ ᱵᱷᱟᱹᱡᱤ ᱟᱹᱰᱤ ᱪᱮᱦᱨᱟ ᱵᱩᱡᱩᱜ ᱛᱟᱦᱮᱱᱟ ᱥᱮ ᱚᱱᱮ ᱢᱚᱥᱞᱟ ᱠᱚ ᱥᱟᱶᱛᱮ ᱩᱛᱩ ᱠᱟᱛᱮᱫ, ᱦᱚᱸ ᱟᱹᱰᱤ ᱱᱟᱯᱟᱭ ᱜᱮ ᱵᱩᱡᱩᱜ ᱛᱟᱦᱮᱱᱟ ᱚᱱᱟ ᱩᱫᱜᱮᱞᱮ ᱠᱩᱥᱤ ᱠᱩᱥᱤᱭᱟᱜ ᱜᱮᱭᱟ ᱟᱨ ᱱᱤᱭᱟᱹ ᱡᱟᱹᱯᱩᱫ ᱫᱤᱱ ᱨᱮᱫᱚ ᱧᱟᱢᱚᱜ ᱜᱮᱭᱟ ᱡᱟᱹᱥᱛᱤ ᱜᱮ ᱩᱫ ᱫᱚ᱾ ᱟᱨ ᱡᱟᱹᱥᱛᱤ ᱜᱮ ᱦᱟᱞᱟᱝ ᱞᱮ ᱦᱮᱞᱟᱜᱼᱟ ᱥᱮᱛᱟᱜ ᱟᱠᱟᱱ ᱥᱮ ᱥᱟᱱᱟᱢ ᱦᱚᱲ ᱠᱚ ᱨᱟᱦᱟ ᱡᱩᱫᱤ ᱧᱮᱞᱚᱜᱼᱟ ᱡᱮ ᱡᱟᱹᱥᱛᱤ ᱧᱟᱢ ᱟᱠᱟᱱᱟ ᱮᱱᱠᱷᱟᱱ ᱫᱚ ᱡᱩᱫᱤ ᱡᱟᱦᱟᱸᱭ ᱦᱚᱲ ᱠᱚ ᱠᱷᱚᱪᱟ ᱡᱮ ᱟᱞᱮ ᱫᱚ ᱛᱮᱤᱦᱤᱧ ᱵᱟᱞᱮ ᱦᱟᱞᱟᱝ ᱟᱹᱜᱩ ᱟᱠᱟᱟᱜᱼᱟ ᱟᱫᱚᱞᱮ ᱦᱟᱹᱴᱤᱧ ᱠᱚᱣᱟ ᱪᱮᱫᱟᱜ ᱥᱮ ᱩᱛᱩ ᱛᱚ ᱥᱤᱵᱤᱞ ᱜᱮᱭᱟ ᱟᱨ ᱫᱚᱢᱮ ᱜᱮ ᱥᱤᱵᱤᱞᱟ ᱟᱨ ᱦᱚᱲ ᱠᱚ ᱟᱥᱟ ᱡᱮ ᱠᱚ ᱮᱢᱚᱜ ᱢᱟ ᱟᱨ ᱡᱩᱫᱤ ᱧᱮᱞ ᱞᱮ ᱚᱱᱟ ᱠᱷᱚᱡ ᱟᱨᱚ ᱡᱟᱹᱥᱛᱤᱜᱼᱟ ᱟᱨ ᱫᱟᱢ ᱵᱷᱟᱹᱜᱤ ᱞᱮᱠᱟ ᱧᱟᱢᱚᱜᱼᱟ ᱠᱟᱹᱣᱰᱤ ᱵᱷᱟᱹᱜᱤ ᱞᱮᱠᱟ ᱧᱟᱢᱚᱜᱼᱟ᱾ ᱛᱚ ᱚᱱᱟ ᱫᱚ ᱵᱟᱡᱟᱨ ᱠᱚᱥᱮ ᱦᱚᱸ ᱟᱠᱷᱨᱤᱧ ᱫᱚᱞᱮ ᱤᱫᱤᱭ ᱜᱮᱭᱟ, ᱚᱱᱟ ᱟᱠᱷᱨᱤᱧ ᱠᱟᱛᱮᱜ ᱜᱮ ᱠᱟᱹᱴᱤᱡ ᱥᱩᱱᱩᱢ ᱟᱨ ᱵᱩᱞᱩᱝ ᱥᱮ ᱥᱟᱨᱟᱯᱷ ᱠᱩ ᱥᱟᱵᱟᱱ ᱠᱩ ᱚᱱᱠᱟ ᱞᱮ ᱟᱹᱜᱩᱭ ᱛᱟᱦᱮᱱᱟ᱾ ᱟᱯᱮ ᱥᱮᱫ ᱫᱚ ᱜᱚᱝᱠᱮ?
ᱦᱚᱭ ᱟᱞᱮ ᱦᱚᱸ ᱚᱱᱠᱟᱜ ᱜᱮ ᱡᱟᱦᱟᱭ ᱠᱚ ᱥᱚᱢᱚᱭ ᱦᱮᱱᱟᱜ ᱛᱟᱠᱚᱣᱟ ᱥᱮ ᱪᱟᱥ ᱠᱟᱹᱢᱤ ᱨᱮ ᱟᱹᱣᱨᱤ ᱞᱟᱜᱟᱜ ᱟᱠᱚ᱾ ᱩᱱᱠᱩ ᱠᱚᱫᱚ ᱩᱱᱠᱩ ᱦᱚᱸ ᱠᱚ ᱦᱟᱞᱟᱝ ᱵᱟᱲᱟᱭ ᱜᱮᱭᱟ ᱛᱟᱯᱚᱨᱮ ᱵᱟᱡᱟᱨ ᱠᱚᱠᱚ ᱤᱫᱤ ᱵᱟᱲᱟᱭ ᱜᱮᱭᱟ᱾ ᱟᱨ ᱟᱞᱮ ᱠᱚᱫᱚ ᱩᱱᱟ. ᱜ ᱚᱱᱠᱟ ᱫᱚ ᱩᱫ ᱠᱚᱫᱚ ᱵᱟᱡᱟᱨ ᱫᱚ ᱵᱟᱝᱞᱮ ᱤᱫᱤ ᱠᱟᱜ᱾ ᱠᱤᱱᱛᱩ ᱟᱞᱮ ᱥᱮᱱ ᱨᱮ ᱫᱚ ᱠᱚ ᱤᱫᱤ ᱵᱟᱲᱟᱭ ᱜᱮᱭᱟ ᱩᱱᱠᱩ ᱡᱟᱦᱟᱸᱭ ᱠᱚ ᱪᱟᱥ ᱠᱟᱹᱢᱤ ᱨᱮ ᱟᱹᱣᱨᱤ ᱠᱚ ᱞᱟᱜᱟᱼᱟ ᱛᱚᱵᱮ ᱟᱞᱮ ᱫᱚ ᱦᱟᱜ ᱪᱟᱥ ᱠᱟᱹᱢᱤ ᱨᱮ ᱞᱟᱜᱟᱣ ᱠᱟᱱᱛᱮ ᱚᱱᱟ ᱠᱚᱫᱚ ᱵᱟᱝᱞᱮ ᱤᱫᱤᱭᱮᱫᱟ ᱢᱟᱱᱮ ᱮᱭ ᱪᱟᱥ ᱠᱟᱹᱢᱤ ᱜᱮ ᱟᱞᱮ ᱵᱤᱥᱤ ᱞᱮ ᱠᱚᱨᱟᱭ ᱜᱮᱭᱟ ᱩᱫ ᱠᱚᱫᱚ ᱵᱟᱝᱞᱮ ᱤᱫᱤ ᱵᱟᱲᱟᱭ ᱜᱮᱭᱟ᱾
ᱟᱪᱪᱷᱟ ᱜᱚᱝᱠᱮ ᱟᱹᱰᱤ ᱱᱟᱯᱟᱭ ᱱᱚᱝᱠᱟᱜᱮ ᱟᱠᱷᱨᱤᱧ ᱦᱚᱸ ᱞᱟᱹᱠᱛᱤ ᱠᱟᱱ ᱜᱮᱭᱟ᱾ ᱛᱚᱵᱮ ᱜᱚᱝᱠᱮ ᱟᱯᱮ ᱥᱮᱫ ᱫᱚ ᱡᱟᱦᱟᱸ ᱫᱚ ᱠᱩᱢᱵᱟᱹ ᱩᱫ ᱥᱮ ᱚᱨᱛᱷᱚ ᱩᱫ ᱠᱚᱫᱚᱯᱮ ᱦᱟᱞᱟᱝ ᱜᱮᱭᱟ ᱥᱮ ᱵᱟᱝ?
ᱦᱳᱭ ᱦᱳᱭ ᱩᱛᱩᱫ ᱩᱫ ᱫᱚ ᱦᱩᱭᱩᱜ ᱜᱮᱭᱟ᱾ ᱠᱩᱢᱵᱩ ᱫᱚ ᱟᱞᱮ ᱥᱮᱫ ᱵᱟᱝᱠᱚ ᱢᱮᱛᱟᱜᱼᱟ ᱟᱞᱮᱥᱮᱫ ᱫᱚ ᱢᱚᱛᱟᱢ ᱩᱫ ᱢᱮᱱᱛᱮᱠᱚ ᱢᱮᱱᱟ᱾
ᱵᱟᱝ ᱜᱚᱝᱠᱮ ᱵᱳᱚᱛᱟᱢᱚ ᱩᱫ ᱫᱚ ᱵᱷᱤᱱᱟᱹ ᱜᱮᱭᱟ ᱵᱳᱚᱛᱟᱢᱟᱢ ᱩᱫ ᱫᱚ, ᱮᱴᱟᱜ ᱨᱚᱠᱚᱢ ᱵᱚᱛᱟᱢ ᱩᱫ ᱠᱟᱱᱟ ᱟᱨ ᱠᱩᱢᱵᱟᱹ ᱩᱫ ᱫᱚ ᱜᱚᱝᱠᱮ ᱡᱟᱦᱟᱸ ᱫᱚ ᱚᱱᱟ ᱫᱚ ᱜᱳᱞ ᱜᱮ ᱛᱟᱦᱮᱱᱟ ᱵᱚᱲᱚᱜ ᱜᱮ ᱡᱟᱦᱟᱸ ᱯᱩᱴᱠᱟᱹ ᱵᱮᱱ ᱧᱮᱞ ᱟᱠᱟᱫᱼᱟ ᱵᱤᱨ ᱠᱚᱨᱮ ᱦᱩᱭᱩᱜᱼᱟ᱾ ᱯᱩᱴᱠᱟᱹ ᱞᱮᱠᱟᱜᱮ ᱚᱱᱟ ᱫᱚ ᱵᱚᱲᱚ ᱜᱮ ᱦᱩᱭ ᱛᱟᱦᱮᱱᱟ᱾ ᱢᱟᱱᱮ ᱟᱹᱰᱤ ᱥᱮᱬᱟ
ᱦᱮᱸ ᱟᱫᱚ ᱟᱞᱮ ᱫᱚ ᱚᱱᱟ ᱠᱚᱫᱚ ᱵᱟᱝᱞᱮ ᱡᱚᱢᱟ ᱯᱩᱴᱠᱟᱹ ᱫᱚᱞᱮ ᱡᱚᱢᱟ ᱠᱤᱱᱛᱩ ᱯᱩᱴᱠᱟᱹ ᱫᱚ ᱟᱹᱰᱤ ᱴᱮᱥᱴᱤ ᱜᱮ ᱦᱩᱭᱩᱜ ᱜᱮᱭᱟ ᱦᱟᱱᱮ ᱦᱟᱱᱟ᱾ ᱮᱴᱟᱜ ᱩᱫ ᱠᱷᱚᱱ ᱫᱚ ᱛᱚᱵᱮ, ᱚᱱᱮ ᱡᱟᱦᱟᱸ ᱵᱮᱱ ᱢᱮᱱᱫᱟ ᱡᱮ ᱠᱩᱢᱵᱟᱹ ᱩᱫ ᱥᱮ ᱪᱮᱫ ᱚᱱᱟ ᱫᱚ ᱟᱞᱮ ᱥᱮᱱ ᱫᱚ ᱡᱚᱢ ᱫᱚᱠᱚ ᱡᱚᱢ ᱜᱮ ᱚᱠᱚᱭ ᱠᱚ, ᱛᱚᱵᱮ ᱟᱹᱞᱤᱧ ᱫᱚ ᱟᱣᱨᱤ ᱞᱤᱧ ᱡᱚᱢ ᱞᱮᱜᱟᱭᱟ ᱚᱱᱟ ᱫᱚ᱾
ᱟᱪᱪᱷᱟ ᱜᱚᱝᱠᱮ, ᱛᱚᱵᱮ ᱜᱚᱝᱠᱮ ᱟᱯᱮ ᱥᱮᱫ ᱫᱚ ᱡᱟᱦᱟᱸ ᱫᱚ ᱦᱮᱸ ᱵᱩᱞᱩᱝ ᱩᱫ ᱠᱚ ᱛᱟᱦᱮᱱᱟ ᱵᱩᱞᱩᱝ ᱩᱫ ᱠᱚᱫᱚᱯᱮ ᱦᱟᱞᱟᱝ ᱛᱟᱦᱮᱱ ᱜᱮᱭᱟ ᱥᱮ ᱵᱩᱞᱩᱝ ᱰᱷᱤᱯ ᱠᱚᱨᱮ ᱠᱚ ᱦᱩᱭᱩᱜᱼᱟ ᱡᱚᱢ ᱛᱮᱦᱚᱸ ᱩᱛᱩ ᱠᱟᱛᱮᱫ ᱥᱮ ᱫᱟᱹᱞ ᱥᱟᱶᱛᱮ ᱨᱟᱥᱮ ᱦᱚᱸ ᱟᱹᱰᱤ ᱱᱟᱯᱟᱭ ᱜᱮ ᱵᱩᱡᱩᱜ ᱛᱟᱦᱮᱱᱟ᱾ ᱥᱤᱵᱤᱞ ᱦᱚᱸ ᱥᱤᱵᱤᱞ ᱛᱟᱦᱮᱱ ᱜᱮᱭᱟ᱾ ᱚᱱᱟ ᱠᱚᱫᱚᱯᱮ ᱡᱚᱢ ᱛᱟᱦᱮᱱᱟ ᱥᱮ ᱵᱟᱝ?
ᱟᱞᱮ ᱥᱮᱱ ᱫᱚ ᱟᱹᱞᱤᱧ ᱦᱩᱰᱤᱧ ᱠᱷᱚᱱ ᱜᱮᱞᱤᱧ ᱧᱮᱞ ᱟᱹᱜᱩ ᱠᱟᱜᱼᱟ ᱡᱟᱦᱟᱸ ᱵᱩᱱᱩᱢ ᱪᱮᱛᱟᱱ ᱨᱮ ᱩᱫ ᱠᱚ ᱚᱢᱚᱱᱚᱜᱼᱟ ᱚᱱᱟ ᱠᱚᱫᱚ ᱱᱟᱥᱮ ᱵᱟᱝᱠᱚ ᱡᱚᱴᱮᱫ ᱞᱟᱹᱜᱤᱫᱚᱜ ᱜᱮᱭᱟ, ᱢᱟᱱᱮ ᱵᱟᱝᱞᱮ ᱡᱚᱢ ᱞᱟᱹᱜᱤᱫᱚᱜ ᱜᱮᱭᱟ᱾ ᱡᱟ ᱚᱱᱟ ᱵᱮᱜᱚᱨ ᱫᱚ ᱡᱟᱦᱟᱸ ᱵᱟᱦᱨᱮ ᱠᱚᱨᱮ ᱦᱩᱭᱩᱜ ᱜᱮᱭᱟ ᱥᱚᱢᱟᱱ ᱥᱚᱢᱟᱱ ᱡᱟᱭᱜᱟ ᱠᱚᱨᱮ ᱚᱱᱟ ᱠᱚᱨᱮᱫ ᱫᱚ ᱦᱟᱞᱟᱝ ᱵᱟᱲᱟ ᱠᱟᱛᱮ ᱞᱮ ᱡᱚᱢ ᱜᱮᱭᱟ ᱡᱮᱢᱚᱱ ᱢᱩᱡᱤᱥ ᱩᱨ ᱫᱚ ᱫᱟᱹᱞ ᱥᱟᱶᱛᱮ ᱡᱮᱢᱚᱱ ᱟᱵᱮᱱ ᱵᱮᱱ ᱞᱟᱹᱭ ᱠᱮᱫᱟ ᱡᱮ ᱢᱚᱡᱥᱮᱨᱩ ᱫᱟᱹᱞ ᱥᱟᱶᱛᱮ ᱟᱨ ᱮᱢᱱᱤᱼᱼ ᱦᱚᱸ ᱡᱩᱫᱤ ᱱᱟᱥᱮ ᱥᱩᱱᱩᱢ ᱛᱮᱵᱮᱱ ᱵᱷᱟᱡᱟᱭᱟ ᱟᱹᱰᱤ ᱡᱩᱛ ᱜᱮ ᱟᱹᱭᱠᱟᱹᱜᱼᱟ᱾ ᱟᱨ ᱵᱟᱝᱠᱷᱟᱱ ᱫᱚ ᱨᱟᱦᱮᱲ ᱫᱟᱹᱞ ᱥᱟᱶᱛᱮ ᱥᱮ ᱢᱤᱥᱨᱤ ᱫᱟᱹᱞ ᱥᱟᱶᱛᱮ ᱮᱴᱟᱜ ᱫᱟᱹᱞ ᱠᱚ ᱥᱟᱶᱛᱮ ᱥᱟᱱᱟᱢ ᱫᱟᱹᱞ ᱠᱚ ᱥᱟᱶᱛᱮᱜᱮ ᱢᱚᱪᱤ ᱪᱷᱩᱨᱟᱹ ᱩᱫ ᱟᱨ ᱵᱩᱥᱩᱵ ᱩᱫ ᱫᱚ ᱟᱹᱰᱤ ᱡᱩᱛᱜᱮ ᱟᱹᱭᱠᱟᱹᱜᱼᱟ᱾
ᱟᱪᱪᱷᱟ ᱦᱳᱭ ᱜᱚᱝᱠᱮ ᱚᱱᱠᱟ ᱜᱮ ᱛᱚᱵᱮ ᱟᱞᱮ ᱥᱮᱫ ᱜᱚᱝᱠᱮ ᱵᱩᱥᱩᱛ ᱩᱫ ᱠᱚᱞᱮ ᱡᱚᱢ ᱛᱟᱦᱮᱱ ᱜᱮᱭᱟ᱾ ᱥᱮ ᱵᱩᱥᱩᱯ ᱨᱮ ᱥᱟᱨ ᱮᱢ ᱠᱟᱛᱮ ᱡᱟᱦᱟᱸ ᱵᱩᱥᱩᱵ ᱞᱮ ᱧᱮᱞᱟ ᱡᱮ ᱥᱮᱭᱟᱣ ᱠᱟᱱᱟ ᱦᱳᱭ ᱥᱮ ᱚᱱᱟ ᱠᱚ ᱵᱩᱥᱩᱵ ᱨᱮ ᱥᱟᱨ ᱠᱟ ᱠᱟᱹᱴᱤᱡ ᱞᱮ ᱮᱢᱟᱜᱼᱟ ᱟᱨ ᱪᱟᱨᱟ ᱠᱟᱹᱴᱤᱡ ᱞᱮ ᱮᱢᱟᱜᱼᱟ ᱡᱟᱦᱟᱸ ᱫᱚ ᱩᱫ ᱚᱢᱚᱱᱚᱜᱼᱟ, ᱚᱱᱟ ᱩᱫ ᱠᱚᱞᱮ ᱪᱟᱥ ᱛᱟᱦᱮᱱ ᱜᱮᱭᱟ᱾ ᱟᱨ ᱚᱱᱟ ᱩᱫ ᱫᱟᱨᱟᱭ ᱛᱮᱦᱚᱸ ᱵᱷᱟᱜᱤ ᱜᱮ, ᱠᱟᱹᱣᱰᱤ ᱠᱚ ᱦᱤᱡᱩᱜ ᱛᱟᱦᱮᱱᱟ, ᱵᱟᱡᱟᱨ ᱠᱚᱞᱮ ᱟᱠᱷᱨᱤᱧ ᱛᱟᱦᱮᱱᱟ, ᱟᱢᱫᱟ ᱦᱚᱲ ᱜᱮᱠᱚ ᱦᱟᱛᱟᱣᱟ ᱚᱱᱟ ᱩᱫ ᱠᱩ᱾ ᱟᱨ ᱚᱲᱟᱜ ᱨᱮ ᱡᱚᱢ ᱦᱚᱸ ᱠᱟᱹᱴᱤᱡ ᱜᱤᱫᱽᱨᱟᱹ ᱩᱫ ᱵᱷᱟᱹᱡᱤ ᱫᱚᱢᱮ ᱠᱚ ᱠᱩᱭᱤᱭᱟ ᱦᱩᱰᱤᱧ-ᱦᱩᱰᱤᱧ ᱠᱟᱹᱴᱤᱡ-ᱠᱟᱹᱴᱤᱡ ᱜᱤᱫᱽᱨᱟᱹ ᱠᱚ ᱛᱟᱦᱮᱱ ᱠᱷᱟᱱ ᱩᱱᱠᱩ ᱩᱫᱽ ᱵᱷᱟᱹᱡᱤ ᱠᱚ ᱫᱚᱢᱮ ᱠᱚ ᱠᱩᱥᱤᱭᱟᱜ ᱥᱮᱱᱟ ᱚᱱᱟ ᱜᱮ ᱟᱫᱚ ᱟᱯᱮ ᱥᱮᱫ ᱯᱮ ᱚᱱᱛᱮ ᱚᱱᱟ ᱩᱫ ᱠᱚᱯᱮ ᱪᱟᱥ ᱛᱟᱦᱮᱱ ᱜᱮᱭᱟ ᱥᱮ ᱵᱟᱝ
ᱟᱪᱪᱷᱟ ᱱᱚ ᱟᱹᱞᱤᱧ ᱢᱤᱫᱴᱮᱱ ᱞᱤᱧ ᱟᱸᱡᱚᱢ ᱠᱮᱫᱟᱞᱤᱧ ᱡᱟᱦᱟᱸ ᱫᱚᱵᱮᱱ ᱢᱮᱱ ᱠᱮᱫᱟ ᱵᱩᱥᱩᱵ ᱨᱮ ᱵᱩᱥᱩᱵ ᱨᱮ ᱥᱟᱨᱯᱮ ᱮᱢᱟᱜ ᱜᱮᱭᱟ ᱱᱚᱣᱟ ᱠᱟᱛᱷᱟ ᱫᱚᱞᱤᱧ ᱟᱸᱡᱚᱢ ᱞᱮᱫᱟ ᱛᱚᱵᱮ ᱟᱹᱵᱤᱱ ᱱᱚᱣᱟ ᱫᱚ ᱵᱟᱹᱞᱤᱧ ᱢᱚᱱᱮᱭᱮᱫ ᱛᱟᱦᱮᱱᱟ ᱡᱮ ᱥᱟᱹᱨᱤᱜᱮ ᱚᱱᱟᱱᱟᱜ ᱩᱫ ᱫᱚ ᱠᱤ ᱥᱤᱵᱤᱞ ᱜᱮᱭᱟ ᱛᱚᱵᱮ ᱱᱚᱣᱟ ᱞᱤᱧ ᱢᱮᱱᱫᱟ ᱟᱞᱮ ᱥᱮᱱ ᱫᱚ ᱡᱟᱦᱟᱸ ᱫᱚ ᱥᱟᱨ ᱵᱮᱱ ᱢᱮᱱᱫᱟ ᱚᱱᱟ ᱥᱟᱨ ᱫᱚ ᱵᱟᱝ ᱠᱚ ᱮᱢᱟᱜ ᱜᱮᱭᱟ ᱮᱢᱱᱤ ᱛᱮᱜᱮ ᱡᱟᱦᱟᱸ ᱫᱚ ᱫᱟᱜ ᱛᱮ ᱯᱚᱪᱚᱱ ᱟᱠᱟᱱ ᱥᱮ ᱩᱫ ᱫᱚ ᱚᱢᱚᱱᱚᱜ ᱜᱮᱭᱟ ᱤᱱᱠᱟᱹ ᱠᱟᱛᱮ ᱜᱮ ᱟᱞᱮ ᱫᱚ ᱩᱫ ᱞᱮ ᱦᱩᱭᱩᱜ ᱛᱟᱞᱮ ᱜᱮᱭᱟ ᱤᱱᱠᱟᱹ ᱜᱮ ᱟᱞᱮ ᱥᱟᱨ ᱠᱚᱫᱚ ᱵᱟᱝᱞᱮ ᱮᱢᱟᱜ ᱜᱮᱭᱟ ᱛᱟᱯᱚᱨᱮ ᱟᱵᱮᱱ ᱵᱮᱱ ᱢᱮᱱ ᱠᱮᱫᱟ ᱡᱟᱦᱟᱸ ᱥᱟᱨ ᱮᱢ ᱠᱟᱛᱮ ᱥᱟᱨ ᱮᱢ ᱠᱟᱛᱮ ᱚᱠᱟ ᱞᱮᱠᱟ ᱵᱩᱡᱩᱜ ᱜᱮᱭᱟ ᱡᱟᱦᱟᱸ ᱥᱟᱨᱮ ᱮᱢ ᱠᱟᱛᱮ ᱡᱟᱦᱟᱸ ᱩᱫ ᱠᱚ ᱦᱩᱭᱩᱜ-ᱟ
ᱮᱢ ᱨᱮᱭᱟᱜ ᱠᱟᱹᱴᱤᱡ ᱚᱱᱟ ᱦᱚᱸ ᱱᱤᱭᱟᱹ ᱱᱤᱭᱚᱢ ᱠᱚ ᱢᱮᱱᱟᱜ ᱟᱠᱟᱜ-ᱟ ᱪᱮᱫᱟᱜ ᱥᱮ ᱜᱚᱴᱟ ᱥᱟᱨ ᱫᱚ ᱮᱢ ᱵᱟᱝ ᱜᱟᱱᱚᱜ ᱜᱮᱭᱟ ᱟᱫᱚ ᱮᱻ ᱥᱟᱨ ᱫᱚ ᱮᱢ ᱟᱠᱚ ᱱᱚᱣᱟ ᱱᱚᱝᱠᱟ ᱠᱟᱛᱮ ᱪᱮᱫᱟᱜ ᱥᱮ ᱢᱤᱫᱴᱮᱱ ᱥᱟᱨ ᱜᱩᱲᱟᱹ ᱠᱟᱛᱮ ᱫᱟᱜ ᱨᱮ ᱜᱮᱣᱞᱟ ᱠᱟᱛᱮᱜ ᱚᱱᱟ ᱵᱩᱥᱩᱵ ᱪᱮ ᱪᱮᱛᱟᱱ ᱨᱮ ᱮᱥᱯᱨᱮᱭᱟᱜ ᱦᱩᱭᱩᱜᱼᱟ ᱦᱳᱭ ᱥᱮ ᱜᱚᱝᱠᱮ ᱪᱷᱤᱴᱠᱟᱹᱣᱟᱜ ᱦᱩᱭᱩᱜᱼᱟ ᱢᱤᱫ ᱜᱟᱫᱟᱼᱼ ᱟᱫᱚ ᱵᱮᱱ ᱞᱟᱹᱭ ᱠᱷᱟᱡ ᱵᱟᱠᱷᱟᱡ ᱡᱮ ᱡᱚᱛᱚ ᱥᱟᱨ ᱵᱮᱱ ᱞᱟᱜᱟᱣ ᱚᱱᱟ ᱫᱚ ᱚᱱᱠᱟ ᱫᱚ ᱵᱟᱝ ᱦᱩᱭᱩᱜᱼᱟ ᱟᱨ ᱵᱟᱰᱟᱭ ᱜᱮᱭᱟᱵᱮᱱ ᱥᱟᱨ ᱫᱚ ᱠᱟᱭᱱᱤ ᱡᱤᱱᱤᱥ ᱠᱟᱱᱟ ᱟᱨ ᱥᱟᱨ ᱨᱮᱭᱟᱜ ᱡᱟᱛᱤ ᱜᱮ ᱵᱟᱝ ᱜᱟᱱᱚᱜᱼᱟ ᱥᱟᱨ ᱡᱤᱱᱤᱥ ᱛᱮᱫ ᱜᱮ ᱡᱚᱢ ᱵᱟᱝ ᱜᱟᱱᱚᱜᱼᱟ ᱦᱳᱭ ᱥᱮ᱾ ᱛᱮ ᱚᱱᱟ ᱫᱚ ᱢᱤᱫᱴᱮᱱ ᱠᱷᱚᱛᱤᱠᱚᱨ ᱡᱤᱱᱤᱥ ᱠᱟᱱᱟ ᱥᱮ ᱦᱚᱲᱢᱚᱮ ᱟᱹᱰᱤ ᱨᱚᱠᱚᱢ ᱟᱡᱟᱨ ᱠᱚᱥᱮ ᱟᱱᱟᱴ ᱟᱹᱜᱩ ᱫᱟᱲᱮᱭᱟᱜᱼᱟᱭ ᱚᱱᱟ ᱠᱷᱟᱹᱛᱤᱨ ᱛᱮ ᱟᱹᱜᱩᱭ ᱨᱮᱦᱚᱸ ᱠᱚ ᱚᱱᱠᱟ ᱠᱚ ᱠᱚᱨᱟᱣ ᱨᱮᱦᱚᱸ ᱵᱮᱱᱟᱣ ᱨᱮᱦᱚᱸ ᱠᱚ ᱛᱚ ᱚᱱᱟ ᱫᱚ ᱦᱟᱞᱠᱟ ᱠᱚ ᱮᱥᱯᱨᱮᱭᱜᱼᱟ ᱚᱱᱟ ᱦᱟᱞᱠᱟ ᱵᱤᱱ ᱮᱥᱯᱨᱮᱭᱟᱜᱼᱟ ᱥᱮ ᱡᱩᱫᱤ ᱟᱵᱤᱱ ᱡᱩᱫᱤ ᱢᱤᱫ ᱪᱩᱯᱩᱜ ᱥᱟᱨ ᱟᱵᱮᱱ ᱢᱤᱫ ᱯᱳᱞᱳᱭ ᱵᱩᱥᱩᱵ ᱨᱮ ᱥᱮ ᱫᱚᱢᱮᱜᱟᱱ ᱵᱩᱥᱩᱵ ᱨᱮᱵᱮᱱ ᱠᱚᱨᱟᱣ ᱫᱟᱲᱮᱭᱟᱜᱼᱟ ᱢᱤᱫᱼᱼ ᱪᱩᱯᱩᱫ ᱥᱟᱨ ᱛᱮᱜᱮ ᱜᱩᱸᱰᱟᱹ ᱞᱮᱠᱷᱟᱱ ᱚᱱᱟᱜᱮ ᱟᱢᱫᱟ ᱜᱟᱱ ᱵᱮᱱ ᱪᱟᱥ ᱫᱟᱲᱮᱭᱟᱜᱼᱟ ᱤᱭᱟᱹ ᱵᱩᱥᱩᱵ ᱩᱫ
ᱟᱪᱪᱷᱟ᱾ ᱟᱞᱮ ᱥᱮᱱ ᱫᱚ ᱟᱫᱚ ᱱᱚᱣᱟ ᱡᱟᱦᱟᱸᱵᱤᱱ ᱢᱮᱱᱫᱟ ᱡᱟᱦᱟᱸ ᱮᱜ ᱥᱟᱨ ᱛᱮ ᱟᱫᱚ ᱟᱹᱵᱤᱱ ᱵᱤᱱ ᱡᱚᱢ ᱵᱟᱲᱟ ᱟᱠᱟᱫ ᱜᱮᱭᱟ ᱚᱱᱟ ᱩᱫ ᱠᱚᱫᱚ ᱡᱟᱦᱟᱸ ᱫᱚ ᱥᱟᱨᱛᱮ ᱤᱭᱟᱹ ᱚᱢᱚᱱ ᱦᱚᱪᱚ ᱠᱟᱛᱮ?.
ᱦᱳᱭ ᱜᱚᱝᱠᱮ ᱚᱲᱟᱜ ᱠᱚᱨᱮ ᱦᱚᱸᱠᱚ ᱪᱟᱥ ᱫᱚᱠᱚ ᱪᱟᱥ ᱜᱮᱭᱟ᱾ ᱚᱲᱟᱜ ᱠᱚᱨᱮ ᱱᱮᱛᱟᱨ ᱦᱚᱸ ᱟᱞᱮ ᱫᱚ ᱵᱚᱨᱥᱟ ᱫᱤᱱ ᱨᱮ ᱧᱮᱞ ᱟᱞᱮ ᱚᱱᱠᱟᱜᱮ ᱪᱟᱥ ᱛᱟᱦᱮᱱ ᱜᱮᱭᱟᱞᱮ ᱟᱨ ᱤᱡᱟᱹ ᱟᱛᱮ ᱯᱩᱭᱥᱟᱹ ᱦᱩᱭᱩᱜ ᱜᱮᱭᱟ ᱚᱱᱠᱟ ᱜᱮ ᱧᱮᱞᱟᱵᱮᱱ ᱜᱚᱝᱠᱮ ᱥᱳᱥᱟᱞ ᱢᱤᱰᱤᱭᱟ ᱠᱚᱨᱮ ᱠᱚ ᱟᱲᱟᱜᱟ ᱡᱮ ᱵᱩᱥᱩᱵ ᱩᱫ ᱪᱮᱫ ᱞᱮᱠᱟ ᱠᱟᱛᱮ ᱠᱚ ᱪᱟᱥᱟ᱾ ᱳᱫ ᱠᱚ ᱚᱠᱟᱞᱠᱟ ᱠᱟᱛᱮ ᱠᱚ ᱪᱟᱥᱟ ᱟᱨ ᱜᱚᱝᱠᱮ ᱱᱚᱣᱟ ᱠᱚ ᱰᱮᱢᱟᱱᱰ ᱫᱚ ᱟᱹᱰᱤ ᱟᱹᱰᱤ ᱜᱮᱠᱚ ᱠᱷᱚᱡᱚᱜᱼᱟ ᱟᱹᱰᱤ ᱦᱚᱲᱜᱮ ᱟᱢᱫᱟ ᱠᱚ ᱠᱷᱚᱡᱚᱜᱼᱟ ᱴᱟᱠᱟ ᱯᱩᱭᱥᱟᱹ ᱦᱚᱸ ᱵᱷᱷᱟᱞᱤ ᱜᱮ ᱦᱩᱭᱩᱜ ᱛᱟᱦᱮᱸᱱᱟ ᱚᱱᱟᱛᱮ ᱟᱨ ᱜᱚᱢᱠᱮ ᱛᱚᱵᱮ ᱟᱵᱮᱱ ᱫᱚ ᱱᱚᱝᱠᱟ ᱫᱚ ᱵᱟᱵᱤᱱ ᱧᱮᱞ ᱟᱠᱟᱫ ᱠᱚᱣᱟ ᱡᱮᱠᱚ ᱪᱟᱥᱟ ᱢᱮᱱᱛᱮ ᱥᱳᱥᱟᱞ ᱢᱤᱰᱤᱭᱟ ᱥᱮ ᱚᱱᱠᱟ ᱭᱩᱴᱩᱵᱽ ᱠᱚᱨᱮ
ᱡᱟᱦᱟᱸ ᱧᱮᱞ ᱵᱟᱲᱟ ᱠᱟᱛᱮ ᱚᱱᱟ ᱠᱚᱨᱮ ᱠᱷᱚᱱ ᱫᱚ ᱟᱞᱮ